ᱦᱳᱭ ᱜᱚᱢᱠᱮ ᱡᱚᱦᱟᱨ ᱜᱮ ᱡᱚᱦᱟᱨ ᱜᱮ ᱟᱨ ᱜᱚᱢᱠᱮ? ᱟᱱᱠᱟ ᱚᱱᱠᱟ ᱵᱮᱥ ᱜᱮ ᱟᱡᱟᱢᱚᱜ ᱠᱟᱱᱟ ᱥᱮ ᱨᱚᱲ ᱠᱚ?
ᱦᱮᱸ ᱨᱚᱲ ᱠᱚ ᱵᱮᱥ ᱜᱮ ᱟᱸᱡᱚᱢᱚᱜ ᱠᱟᱱᱟ ᱟᱫᱚ ᱠᱟᱹᱡ ᱮ ᱴᱷᱤᱠ ᱜᱮᱭᱟ ᱡᱚᱛᱚ ᱠᱤᱪᱷᱩ ᱱᱟᱯ ᱯᱟᱭ ᱜᱮ ᱟᱸᱡᱚᱢᱚᱜ ᱠᱟᱱᱟ ᱠᱟᱹᱡ ᱟᱣᱟᱡ ᱠᱚ ᱟᱸᱚᱢᱚᱜ, ᱚᱱᱟ ᱦᱚᱭ ᱠᱟᱹᱡ ᱦᱚᱭ, ᱦᱚᱭ ᱞᱮᱠᱟ ᱟᱸᱡᱚᱢᱚᱜ ᱠᱟᱱᱟ ᱠᱟᱹᱴᱤᱡ ᱦᱮᱸ᱾
ᱚ ᱠᱟᱹᱴᱤᱡ ᱪᱷᱟᱫᱽ ᱨᱮ ᱢᱮᱱᱟᱜ ᱟᱠᱟᱫ ᱞᱤᱧᱟ ᱛᱚ ᱟᱫᱚ ᱚᱱᱟ ᱠᱷᱟᱹᱛᱤᱨ ᱠᱟᱹᱴᱤᱡ ᱦᱚᱭᱮᱜᱼᱟ ᱫᱚ᱾
ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱮᱸ ᱵᱟᱝ ᱪᱤᱠᱟᱹᱜ-ᱟ ᱚᱥᱩᱵᱤᱫᱷᱟ ᱫᱚ ᱵᱟᱹᱱᱩᱜᱼᱟ ᱟᱨ ᱞᱮ
ᱟᱫᱚ ᱱᱮᱴᱣᱟᱨᱠ ᱠᱚᱫᱚ ᱡᱚᱛᱚ ᱴᱷᱤᱠ ᱜᱮᱭᱟ ᱛᱚ ᱨᱚᱲ ᱠᱚ ᱯᱩᱨᱟᱹ ᱴᱷᱤᱠ ᱜᱮ ᱟᱸᱡᱚᱢᱚᱜ ᱠᱟᱱᱟ ᱛᱚ?
ᱦᱮᱸ ᱨᱚᱲ ᱠᱚ ᱯᱩᱥᱴᱟᱹ ᱥᱟᱦᱤᱡ ᱟᱸᱡᱚᱢ ᱠᱟᱱᱟ ᱟᱫᱚ ᱮᱱᱟᱱ ᱫᱚ ᱠᱟᱹᱡ ᱜᱮᱫ ᱜᱮᱫ ᱟᱸᱚᱢᱚᱜ ᱠᱟᱱ ᱛᱟᱦᱮᱸᱜᱼᱟ ᱛᱚ ᱟᱫᱚ ᱚᱱᱟᱛᱮᱞᱤᱧ ᱞᱟᱹᱭᱮᱫ ᱛᱟᱦᱮᱸᱼᱟ᱾ ᱟ ᱦᱤᱛᱳᱜ ᱟ ᱦᱤᱛᱳᱜ ᱫᱚ ᱴᱷᱤᱠ ᱜᱮᱭᱟ ᱱᱟᱯᱟᱭ ᱜᱮᱭᱟ ᱢᱟ ᱞᱟᱹᱭᱵᱤᱱ ᱞᱟᱹᱭᱵᱤᱱ᱾
ᱱᱟᱯᱟᱭ ᱜᱮᱭᱟ ᱛᱚ, ᱴᱷᱤᱠ ᱴᱷᱤᱠ ᱴᱷᱤᱠ, ᱟᱫᱚ ᱡᱟᱦᱟᱸ ᱢᱟᱱᱮ ᱟᱨ ᱵᱟᱦᱨᱮ ᱡᱤᱱᱤᱥ ᱠᱚᱫᱚ ᱵᱟᱝ ᱟᱸᱡᱚᱢᱚᱜ ᱠᱟᱱᱟ ᱡᱟᱦᱟᱱᱟᱜ?
ᱵᱟᱝ ᱵᱟᱝ ᱵᱟᱝ ᱚᱱᱠᱟᱱᱟᱜ ᱵᱷᱚᱭᱮᱥ ᱠᱚᱫᱚ ᱵᱮᱠᱜᱨᱟᱣᱩᱱᱰ ᱡᱟᱦᱟᱸ ᱵᱷᱚᱭᱮᱥ ᱠᱚ ᱚᱱᱟ ᱠᱚᱫᱚ ᱚᱱᱠᱟ ᱫᱚ ᱵᱟᱝ ᱟᱸᱡᱚᱢᱚᱜ ᱠᱟᱱᱟ ᱟᱹᱰᱤ ᱠᱤ ᱦᱮᱸ ᱟᱹᱰᱤ ᱠᱞᱤᱭᱟᱨ ᱜᱮ ᱟᱸᱡᱚᱢᱚᱜ ᱠᱟᱱᱟ ᱱᱟᱯᱟᱭ ᱜᱮ ᱟᱸᱡᱚᱢᱚᱜ ᱠᱟᱱᱟ ᱦᱮᱸ᱾
ᱮᱴᱟᱜ ᱦᱚᱲ ᱠᱚᱣᱟᱜ ᱨᱚᱲ ᱦᱚᱸ ᱵᱟᱝ ᱟᱸᱡᱚᱢᱚᱜ ᱠᱟᱱᱟ ᱵᱟᱝ?
ᱵᱟᱝ ᱵᱟᱝ ᱵᱟᱝ ᱵᱟᱝ ᱵᱟ᱾
ᱟᱫᱚ ᱚᱱᱟ ᱜᱮᱛᱚ ᱱᱟᱯᱟᱭ ᱠᱟᱛᱷᱟ ᱱᱟᱯᱟᱭ ᱠᱟᱛᱷᱟ᱾ ᱟᱻ ᱟᱨ ᱜᱚᱢᱠᱮ ᱟᱵᱤᱱᱟᱜ ᱚᱲᱟᱜ ᱵᱮᱱᱟᱣ ᱛᱟᱦᱮᱸ ᱠᱟᱱ ᱫᱚ ᱚᱱᱟᱫᱚ ᱛᱤᱱᱟᱹᱜ ᱵᱤᱱ ᱤᱭᱟᱹ ᱤᱭᱟᱹ ᱠᱮᱫᱟ ᱵᱤᱱ?
ᱚ ᱟᱪᱪᱷᱟ ᱟᱫᱚ ᱚᱱᱟ ᱫᱚ ᱫᱚᱢᱮ ᱛᱳᱜ ᱟᱫᱚ ᱫᱚᱢᱮ ᱚᱱᱠᱟ ᱡᱟᱹᱥᱛᱤ ᱠᱟᱛᱮᱜ ᱦᱚᱸ ᱚᱲᱟᱜ ᱫᱚ ᱵᱮᱱᱟᱣ ᱫᱚ ᱵᱟᱝ ᱢᱟᱱᱮ ᱠᱩᱨᱩᱢᱩᱴᱩ ᱦᱚᱸ ᱪᱮᱥᱴᱟ ᱦᱩᱭ ᱞᱮᱱ ᱜᱮᱭᱟ, ᱟᱫᱚ ᱱᱤᱛ ᱫᱚ ᱦᱟᱸᱜ ᱟᱫᱚ ᱚᱱᱮ ᱪᱟᱜ ᱡᱟᱦᱟᱸ ᱚᱱᱮ ᱪᱷᱟᱸᱫᱽ ᱴᱟᱜ ᱰᱷᱟᱞᱟᱭ ᱴᱟᱜ ᱜᱮ ᱦᱩᱭ ᱠᱟᱱᱟ ᱯᱞᱟᱥᱴᱟᱨ ᱠᱚ ᱵᱟᱠᱤ ᱢᱮᱱᱟᱜᱼᱟ, ᱦᱩᱸ᱾
ᱚ ᱟᱪᱪᱷᱟ ᱟᱪᱪᱷᱟ ᱯᱮᱞᱟᱥᱴᱟᱨ ᱠᱚ ᱵᱟᱠᱤ ᱢᱮᱱᱟᱼᱟ᱾ ᱛᱤᱱᱟᱹᱜ ᱜᱟᱱ ᱤᱭᱟᱹ ᱠᱚᱵᱤᱱ ᱞᱟᱜᱟᱣ ᱠᱮᱫᱟ ᱠᱟᱹᱴᱤᱡ ᱚᱱᱟ ᱠᱚ ᱠᱟᱹᱴᱤᱡ ᱪᱮᱫᱟᱜ ᱥᱮ ᱟᱹᱞᱤᱧ ᱦᱚᱸ ᱚᱱᱮ ᱚᱲᱟᱜ ᱵᱮᱱᱟᱣ ᱚᱲᱟᱜ ᱵᱮᱱᱟᱣ ᱞᱟᱹᱭᱫᱟ ᱛᱚᱠᱚ ᱚᱲᱟᱜ ᱨᱮ ᱟᱫᱚ ᱪᱮᱫ ᱞᱮᱠᱟ ᱠᱟᱹᱴᱤᱡ ᱟᱹᱞᱤᱧ ᱦᱚᱸ ᱤᱭᱟᱹ ᱧᱚᱜᱟᱞᱤᱧ᱾ ᱪᱮᱫᱟᱜ ᱥᱮ ᱜᱚᱵᱷᱢᱮᱱᱴ ᱠᱷᱚᱱᱟᱜ ᱧᱟᱢᱚᱜ ᱠᱟᱱᱟ ᱚᱲᱟᱜ ᱠᱚ, ᱦᱮᱸ ᱥᱮ? ᱚᱱᱟ ᱚᱲᱟᱜ ᱫᱚ ᱵᱮᱱᱟᱣ ᱦᱩᱭᱩᱜ ᱜᱮᱭᱟ ᱪᱮᱫ ᱞᱮᱠᱟ ᱟᱫᱚ ᱪᱤᱠᱟᱹ ᱪᱤᱠᱟᱹᱛᱮ ᱩᱱᱟᱹᱜ ᱱᱟᱯᱟᱭ ᱥᱟᱺᱦᱤᱡ ᱢᱟᱱᱮ ᱚᱲᱟᱜ ᱵᱮᱱ ᱵᱮᱱᱟᱣ ᱫᱟᱲᱮᱭᱟᱜᱼᱟ? ᱚᱱᱠᱟ ᱠᱟᱹᱴᱤᱡ ᱤᱭᱟᱹ ᱠᱚ ᱮᱸ ᱴᱤᱯᱥ ᱟᱱ ᱴᱤᱠᱥ ᱥᱮ ᱡᱟᱦᱟᱸ ᱠᱚ ᱞᱟᱹᱭᱟ
ᱟᱪᱪᱷᱟ ᱟᱪᱪᱷᱟ ᱟᱪᱪᱷᱟ ᱟᱪᱪᱷᱟ, ᱟᱪᱪᱷᱟ ᱟᱞᱤᱧᱟ ᱞᱟᱹᱭᱟᱵᱤᱱ ᱠᱟᱱᱟᱞᱤᱧ ᱡᱟᱦᱟᱸ ᱫᱚ ᱧᱮᱞᱟᱵᱤᱱ ᱡᱮ ᱚᱲᱟᱜ ᱡᱚᱠᱷᱚᱱ ᱯᱳᱭᱞᱳ ᱵᱤᱱ ᱵᱮᱱᱟᱣᱟ ᱟᱹᱵᱤᱱ ᱟᱫᱚ ᱪᱮᱫ ᱞᱮᱠᱟᱱᱟᱜ ᱟ ᱡᱟᱭᱜᱟ ᱨᱮ ᱚᱲᱟᱜ ᱵᱤᱱ ᱵᱮᱱᱟᱣ ᱫᱟ, ᱦᱮᱸ ᱥᱮ ᱵᱟᱝ? ᱡᱮ ᱱᱚᱝᱠᱟ ᱯᱞᱮᱱ ᱚᱛ ᱨᱮ ᱥᱮ ᱢᱟᱱᱮ ᱚᱱᱠᱟ ᱱᱤᱪᱩ ᱧᱚᱜ ᱚᱛ ᱨᱮ, ᱦᱮᱸ ᱥᱮ ᱵᱟᱝ?
ᱦᱮᱸ ᱡᱟᱭᱜᱟ ᱫᱚ ᱦᱮᱸ ᱞᱟᱹᱭ ᱟᱵᱤᱱ ᱠᱟᱱᱟᱞᱤᱧ ᱢᱟᱱᱮ ᱚᱱᱠᱟ ᱯᱞᱮᱱ ᱚᱛ ᱨᱮᱜᱮ ᱢᱟᱱᱮ ᱮᱸ ᱠᱟᱹᱴᱤᱡ ᱩᱱᱟᱹᱜ ᱤᱭᱟᱹ ᱦᱚᱸ ᱵᱟᱝ ᱠᱟᱱᱟ ᱯᱞᱮᱱ ᱚᱛ ᱠᱟᱱᱟ᱾
ᱟᱪᱪᱷᱟ ᱟᱪᱪᱷᱟ ᱟᱪᱪᱷᱟ᱾ ᱟᱫᱚ ᱟ ᱱᱚᱝᱠᱟ ᱯᱞᱮᱱ ᱚᱛ ᱨᱮ ᱡᱚᱠᱷᱚᱱ ᱵᱤᱱ ᱵᱮᱱᱟᱣᱟ ᱥᱮ ᱡᱩᱫᱤ ᱮ ᱡᱩᱫᱤ ᱞᱟᱛ ᱛᱟᱨ ᱧᱚᱜ ᱡᱟᱭᱜᱟ ᱨᱮᱵᱤᱱ ᱵᱮᱱᱟᱣ ᱠᱮᱭᱟ ᱛᱟᱦᱚᱞᱮ ᱠᱷᱟᱱ ᱫᱚ ᱠᱟᱹᱡ ᱢᱟᱱᱮ ᱮᱸ ᱱᱚᱝᱠᱟ ᱤᱭᱟᱹ ᱠᱚᱜ ᱛᱟᱵᱤᱱ ᱠᱚᱜ ᱜᱮᱭᱟ ᱢᱟᱱᱮ ᱡᱮ ᱢᱟᱱᱮ ᱞᱟᱛᱟᱨ ᱮ ᱞᱟᱛᱟᱨ ᱧᱚᱜ ᱞᱟᱦ ᱦᱩᱭ ᱠᱚᱜ ᱛᱟᱵᱤᱱ ᱠᱮᱭᱟ᱾
ᱦᱮᱸ ᱦᱮᱸ ᱦᱮᱸ᱾
ᱟᱫᱚ ᱛᱟᱦᱚᱞᱮ ᱱᱤᱛᱚᱜ ᱡᱚᱠᱷᱚᱱ ᱯᱞᱮᱱ ᱨᱮᱵᱮᱱ ᱵᱮᱱᱟᱣ ᱮᱫᱟ ᱛᱚᱠᱷᱚᱱ ᱫᱚ ᱩᱱᱟᱹᱜ ᱫᱚ ᱞᱟ ᱫᱚ ᱵᱟᱝ ᱦᱩᱭᱩᱜ ᱛᱟᱵᱤᱱᱟ ᱠᱤᱪᱷᱩ ᱴᱟᱝ ᱚᱱᱠᱟ ᱞᱟ ᱞᱮᱠᱷᱟᱱ ᱜᱮ ᱦᱩᱭᱩᱜᱼᱟ ᱟᱨ ᱛᱟᱨᱯᱚᱨᱮ ᱞᱟᱛᱟᱨ ᱴᱟᱜ ᱛᱤᱱᱟᱹᱜ ᱵᱤᱱ ᱠᱮᱴᱮᱡᱟ ᱩᱱᱟᱹᱜ ᱜᱮ ᱟᱹᱰᱤ ᱱᱟᱯᱟᱭᱟ ᱟᱨᱠᱤ, ᱦᱩᱸ᱾ ᱞᱟᱛᱟᱨ ᱛᱤᱱᱟᱹᱜ ᱵᱤᱱ ᱠᱮᱴᱮᱡ ᱫᱟᱲᱮᱭᱟᱜᱼᱟ ᱟᱨᱠᱤ ᱚᱱᱟ ᱛᱮᱜᱮ ᱠᱟᱹᱡ ᱚᱲᱟᱜ ᱛᱤᱸᱜᱩ ᱠᱚᱜᱼᱟ ᱥᱮ ᱚᱱᱟ ᱛᱷᱩᱢᱵᱤ ᱠᱚ ᱚᱱᱟ ᱛᱷᱩᱢᱵᱤ ᱠᱚ ᱞᱟᱛᱟᱨ ᱨᱮᱱᱟᱜ ᱡᱟᱦᱟᱸ ᱤᱭᱟᱹ ᱠᱚ ᱤᱭᱟᱹ ᱠᱚ ᱚᱱᱟ ᱯᱤᱞᱟᱨ ᱠᱚ ᱚᱱᱟ ᱡᱟᱦᱟᱸ ᱛᱤᱱᱟᱹᱜ ᱵᱤᱱ ᱮ ᱠᱮᱴᱮᱡ ᱫᱟᱲᱮᱭᱟᱜᱼᱟ ᱮᱸᱰᱮᱠᱷᱟᱱ ᱱᱟᱯᱟᱭ ᱛᱮ ᱚᱲᱟᱜ ᱦᱩᱭᱩᱜᱼᱟ ᱟᱫᱟ ᱛᱟᱨ ᱯᱚᱨᱮ ᱟᱵᱤᱱ ᱮ ᱪᱮᱫ ᱞᱮᱠᱟ ᱟ ᱪᱮᱛᱟᱱ ᱥᱮᱫ ᱵᱤᱱ ᱨᱟᱠᱟᱵ ᱤᱫᱤᱭᱟ ᱚᱱᱟ ᱫᱚ ᱟ ᱪᱮᱫ ᱞᱮᱠᱟ ᱠᱩᱥᱤ ᱠᱟᱛᱮ ᱟᱹᱵᱤᱱ ᱱᱤᱡᱮ ᱱᱤᱡᱮ ᱤᱭᱟᱹ ᱵᱤᱱ ᱤᱭᱟᱹ ᱫᱟᱲᱮᱭᱟᱜᱼᱟ ᱚᱱᱟ ᱫᱚ ᱟᱹᱰᱤ ᱱᱟᱯᱟᱭᱚᱜᱼᱟ ᱟᱨᱠᱤ᱾ ᱟᱫᱚ ᱟᱹᱵᱤᱱ ᱚᱠᱟ ᱛᱤᱱᱟᱹᱜ ᱜᱟᱱ ᱨᱩᱢ ᱵᱤᱱ ᱫᱚᱦᱚᱭᱟ ᱦᱮᱸ ᱥᱮ ᱵᱟᱝ ᱟᱫᱚ ᱟᱹᱞᱤᱧ ᱫᱚ ᱯᱩᱨᱟᱹ ᱚᱱᱟ ᱱᱟᱯᱟᱭ ᱡᱤᱱᱤᱥᱴᱟᱜ ᱜᱮᱞᱤᱧ ᱞᱟᱹᱭᱟᱫ ᱵᱤᱱᱟ ᱞᱟᱛᱟᱨ ᱨᱮ ᱡᱩᱫᱤ ᱵᱷᱟᱜᱤ ᱴᱷᱤᱠ ᱵᱤᱱ ᱠᱚᱨᱟᱣᱟ ᱪᱮᱛᱟᱱ ᱫᱚ ᱟᱹᱰᱤ ᱟᱨᱟᱢ ᱥᱮ ᱦᱩᱭᱩᱜᱼᱟ ᱾
ᱟᱪᱪᱷᱟ ᱛᱟᱦᱚᱞᱮ ᱢᱟᱱᱮ ᱡᱷᱚᱛᱚ ᱠᱷᱚᱱ ᱤᱢᱯᱚᱨᱴᱮᱱᱴ ᱫᱚ ᱦᱩᱭᱩᱜ ᱠᱟᱱᱟ ᱞᱟᱛᱟᱨ ᱨᱮᱜᱮ ᱢᱟᱱᱮ ᱚᱱᱟ ᱡᱟᱦᱟᱸ ᱪᱷᱚᱲ ᱠᱚ ᱟᱨᱠᱤ ᱮᱢ ᱦᱩᱭᱩᱜᱼᱟ ᱵᱟᱝ?
ᱦᱳᱭ-ᱦᱳᱭ-ᱦᱳᱭ᱾
ᱟᱨ ᱯᱞᱟᱥ ᱨᱮ ᱚᱸᱰᱮ ᱞᱟᱛᱟᱨ ᱨᱮ ᱮᱢ ᱦᱩᱭᱩᱜᱼᱟ ᱡᱟᱦᱟᱸ ᱚᱱᱟ ᱥᱤᱢᱮᱱᱴ ᱠᱚ ᱤᱭᱟᱹ ᱠᱚ, ᱢᱟᱱᱮ ᱜᱤᱴᱤᱥ ᱠᱚ ᱟᱨ ᱵᱟᱹᱞᱤ ᱠᱚ ᱢᱮᱥᱟ ᱚᱱᱟ ᱞᱟᱛᱟᱨ ᱨᱮ ᱡᱟᱦᱟᱸ ᱪᱷᱚᱲ ᱠᱚ ᱪᱷᱚᱲ ᱞᱟᱹᱜᱤᱫ ᱚᱱᱟ ᱢᱤᱫᱴᱤᱡ ᱢᱤᱫᱴᱤᱡ ᱤᱭᱟᱹ ᱚᱱᱰᱮ ᱰᱚᱰᱦᱟᱜ ᱞᱮᱠᱟ ᱵᱮᱱᱟᱣ ᱦᱩᱭᱩᱜᱼᱟ ᱵᱟᱝ?
ᱮᱠᱟᱞ ᱮᱠᱟᱞ ᱟᱨ ᱰᱷᱚᱲᱟ ᱞᱮᱠᱟ ᱵᱮᱱᱟᱣ ᱦᱩᱭᱩᱜᱼᱟ ᱟᱨ ᱮᱠᱟᱞ ᱟᱨ ᱚᱸᱰᱮ ᱫᱚ ᱯᱟᱸᱪ ᱯᱷᱩᱴ ᱜᱟᱱᱼᱼ ᱚᱱᱠᱟ ᱟᱵᱤᱱ ᱡᱩᱫᱤ ᱮ ᱯᱟᱸᱪ ᱪᱷᱚ ᱯᱷᱩᱴ ᱵᱤᱱ ᱞᱟᱭ ᱠᱟᱛᱮ ᱚᱸᱰᱮ ᱡᱩᱫᱤ ᱵᱤᱱ ᱨᱟᱠᱟᱵ ᱫᱟᱲᱮᱭᱟᱜᱼᱟ ᱥᱮ ᱟᱹᱰᱤ ᱜᱮ ᱱᱟᱯᱟᱭᱚᱜ᱾
ᱦᱮᱸ ᱦᱮᱸ ᱟᱪᱪᱷᱟ ᱟᱪᱪᱷᱟ ᱛᱟᱦᱚᱞᱮ ᱴᱷᱤᱠ ᱜᱮᱭᱟ᱾
ᱯᱟᱸᱪ ᱯᱷᱩᱴ ᱞᱟ ᱠᱟᱛᱮᱜ ᱦᱳᱭᱛᱳ ᱚᱸᱰᱮ ᱛᱮ ᱵᱟᱞᱤ ᱠᱚᱛᱮ ᱵᱤᱱ ᱨᱟᱠᱟᱵ ᱞᱮᱠᱷᱟᱱ ᱟᱹᱰᱤ ᱱᱟᱯᱟᱭᱚᱜᱼᱟ ᱚᱱᱟ ᱫᱚ ᱾
ᱦᱮᱸ ᱦᱮᱸ ᱟᱫᱚ ᱜᱚᱝᱠᱮ ᱮ ᱟᱹᱵᱤᱱ ᱫᱚ ᱛᱤᱱᱟᱹᱜ ᱤᱭᱟᱹᱨᱮ ᱚᱱᱠᱟ ᱵᱤᱱ ᱵᱮᱱᱟᱣ ᱫᱟᱵᱤᱱ ᱚᱲᱟᱜ?
ᱢᱟᱱᱮ ᱛᱤᱱᱟᱹᱜ ᱯᱷᱩᱴ ᱞᱟᱛᱟᱨ ᱨᱮ ᱾
ᱵᱟᱝᱼᱟ ᱢᱟᱱᱮ ᱛᱤᱱᱟᱹᱜ ᱡᱟᱭᱜᱟ ᱟᱨᱠᱤ ᱡᱟᱭᱜᱟ ᱴᱟᱜ ᱾
ᱚ ᱡᱟᱭᱜᱟ-ᱡᱟᱭᱜᱟ-ᱡᱟᱭᱜᱟ ᱟᱹᱞᱤᱧ ᱫᱚ ᱡᱟᱭᱜᱟ ᱫᱚ ᱚᱱᱠᱟ ᱫᱚ ᱢᱮᱱᱟᱜ ᱛᱟᱞᱤᱧᱟ ᱢᱚᱴᱟᱢᱩᱴᱤ ᱮᱸᱼᱼ ᱢᱟᱱᱮ ᱵᱮᱥᱤ ᱤᱭᱟᱹ ᱨᱮᱫᱚ ᱵᱟᱹᱞᱤᱧ ᱚᱲᱟᱜ ᱮᱫᱟ ᱚᱱᱠᱟ ᱢᱚᱴᱟᱢᱩᱴᱤ ᱢᱤᱫ ᱵᱤᱜᱷᱟᱹ ᱢᱟᱨᱟᱝ ᱧᱚᱜ ᱜᱮ ᱢᱤᱫ ᱵᱤᱜᱷᱟᱹ ᱞᱮᱠᱟ ᱦᱩᱭᱩᱜ ᱜᱮᱭᱟ ᱾
ᱢᱤᱜ ᱵᱤᱜᱷᱟ ᱵᱟᱝ?
ᱦᱮᱸ᱾ ᱢᱤᱫ ᱵᱤᱜᱷᱟᱹ ᱨᱮᱜᱮ ᱚᱲᱟᱜ ᱵᱮᱱᱟᱣ ᱦᱩᱭᱩᱜ ᱠᱟᱱᱟ ᱟᱫᱚ ᱚᱲᱟᱜ ᱥᱟᱶ ᱥᱟᱶ ᱛᱮᱦᱚᱸ ᱟᱫᱚ ᱠᱟᱹᱡ ᱚᱱᱟ ᱯᱟᱪᱤᱞ ᱠᱚ ᱦᱚᱸ ᱢᱟᱱᱮ ᱚᱲᱟᱜ ᱫᱷᱟᱨᱮ ᱫᱷᱟᱨᱮ ᱛᱮ ᱠᱚᱨᱟᱣ ᱦᱩᱭᱩᱜ ᱠᱟᱱᱟ ᱾ ᱟᱫᱚ ᱯᱟᱹᱪᱤᱞ ᱠᱷᱟᱹᱛᱤᱨ ᱜᱤ ᱚᱱᱟ ᱤᱭᱟᱹ ᱴᱟᱜ ᱫᱚ ᱢᱟᱨᱟᱝ ᱠᱟᱱᱟ ᱟᱨᱠᱤ ᱚ-ᱢᱟᱱᱮ ᱠᱟᱹᱡ ᱢᱟᱨᱟᱝ ᱧᱚᱜ ᱵᱩᱡᱷᱟᱹᱜ ᱠᱟᱱᱟ ᱵᱟᱠᱷᱟᱱ ᱫᱚ ᱫᱚᱢᱮ ᱢᱟᱨᱟᱝ ᱫᱚ ᱵᱟᱝ ᱢᱟᱨᱟᱝ-ᱟ ᱾ ᱟᱫᱚ ᱟᱹᱵᱤᱱ ᱫᱚ ᱪᱮᱫ ᱞᱮᱠᱟ ᱯᱟᱹᱪᱤᱞ ᱵᱤᱱ ᱞᱟᱜᱟᱣᱼᱟ ᱥᱮ ᱵᱟᱝ?
ᱟ-ᱯᱟᱪᱤᱞ ᱟᱞᱤᱧ ᱫᱚ ᱯᱟᱹᱪᱤᱨ ᱫᱚ ᱱᱚᱣᱟ ᱤᱭᱟᱹ ᱛᱮᱞᱤᱧ ᱯᱟᱹᱪᱤᱨ ᱟᱠᱟᱫᱼᱟ ᱡᱟᱦᱟᱸ ᱫᱚ ᱚᱱᱟ ᱛᱟᱨ ᱛᱮ ᱾
ᱟᱪᱪᱷᱟ᱾
ᱟᱫᱚ ᱛᱟᱨ ᱛᱮᱞᱤᱧ ᱯᱟᱹᱪᱨᱤ ᱟᱠᱟᱫ ᱟᱫᱚ ᱞᱤᱧ ᱵᱟᱞᱤᱧ ᱚᱱᱟ ᱤᱭᱟᱹ ᱛᱮᱫᱚ ᱤᱴᱟᱹ ᱠᱚᱛᱮ ᱫᱚ ᱵᱟᱹᱞᱤᱧ ᱯᱟᱪᱨᱤᱭᱟ ᱾ ᱱᱤᱝᱠᱟᱹ ᱜᱮ ᱛᱟᱦᱮᱱ ᱢᱟ ᱚᱲᱟᱜ ᱫᱚ ᱚᱸᱰᱮ ᱵᱮᱱᱟᱣ ᱟᱹᱞᱤᱧ ᱾
ᱮᱠᱟᱞ-ᱮᱠᱟᱞ ᱮᱠᱟᱞ ᱾
ᱟᱨ ᱱᱚᱜᱼᱚᱭ ᱛᱟᱨ ᱠᱚ ᱠᱟᱹᱴᱤᱡ ᱚᱪᱚᱜ ᱵᱟᱲᱟ ᱦᱳᱭᱳ ᱟ ᱥᱮ ᱾ ᱥᱟᱢᱟᱱ ᱠᱚ ᱫᱚᱨᱠᱟᱨ ᱫᱚᱨᱠᱟᱨᱚᱜᱼᱟ ᱚᱱᱟ ᱠᱚ ᱠᱟᱹᱴᱤᱡ ᱚᱸᱰᱮ ᱫᱤ ᱵᱟᱲᱟᱭ ᱞᱟᱹᱜᱤᱫ ᱵᱟᱝᱠᱷ ᱫᱚ ᱛᱟᱨ ᱛᱮ ᱛᱚ ᱠᱟᱹᱴᱤᱡ ᱚᱥᱵᱤᱫᱷᱟ ᱟ ᱛᱚ ᱚᱸᱰᱮ ᱴᱤᱠᱟᱹ ᱛᱮᱵᱤᱱ ᱤᱫᱤ ᱛᱚᱨᱚᱭᱟ ᱵᱷᱤᱛᱨᱤ ᱥᱮᱱ? ᱟᱫᱚ ᱚᱱᱟ ᱜᱮ᱾ ᱟᱪᱪᱷᱟ ᱟᱨ ᱛᱤᱱᱟᱹᱜ ᱚᱱᱠᱟᱼᱼ ᱮᱸ ᱤᱭᱟᱹ ᱵᱤᱱ ᱵᱮᱱᱟᱣ ᱠᱮᱫᱟ ᱛᱤᱱᱟᱹᱜᱴᱤ ᱨᱳᱢ ᱜᱟᱱ ᱦᱩᱭᱱᱟ ᱟᱵᱤᱱᱟᱜ᱾
ᱟᱨ ᱨᱩᱢ ᱠᱚ?
ᱦᱮᱸ ᱟᱨ
ᱩᱢ ᱨᱩᱢ ᱵᱤᱱ ᱞᱟᱹᱭᱮᱫᱼᱟ ᱟᱨ ᱦᱚ
ᱦᱩ ᱦᱳᱭ ᱦᱳᱭ᱾
ᱨᱩᱢ ᱫᱚ ᱚᱱᱠᱟ ᱯᱳᱱᱮᱭᱟ ᱢᱮᱱᱟᱜ ᱛᱟᱞᱤᱧᱟ ᱟᱨ ᱯᱳᱱᱮᱭᱟ ᱢᱮᱱᱟᱜ ᱛᱟᱞᱤᱧᱟ ᱨᱩᱢ ᱟᱨ ᱵᱟᱠᱤ ᱟᱨ ᱢᱤᱫ ᱫᱚ ᱦᱩᱭᱩᱜ ᱠᱟᱱᱟ ᱮ ᱚᱱᱮ ᱡᱟᱦᱟᱸ ᱠᱮᱱᱴᱤᱱ ᱢᱮᱱᱟᱜ-ᱟ ᱚᱱᱟ ᱨᱩᱢ ᱢᱮᱱᱟᱜ-ᱟ ᱟᱨ ᱵᱟᱛᱷᱨᱩᱢ ᱮ ᱵᱟᱨᱭᱟ ᱢᱮᱱᱟᱜ-ᱟ᱾
ᱦᱩᱸ᱾ ᱦᱩᱸ᱾
ᱟᱨ ᱪᱮᱛᱟᱱ ᱫᱚ ᱪᱮᱛᱟᱱ ᱫᱮᱡᱽ ᱞᱟᱹᱜᱤᱫ ᱫᱚ ᱚᱱᱠᱟ ᱟᱨ ᱪᱮᱛᱟᱱ ᱫᱚ ᱪᱮᱛᱟᱱ ᱨᱟᱠᱟ ᱱᱤᱛ ᱫᱚ ᱵᱟᱝ ᱨᱟᱠᱟᱵ ᱦᱩᱭᱩᱜ-ᱟ᱾ ᱠᱟᱨᱚᱱ ᱱᱤᱛᱳᱜ ᱫᱚ ᱟᱹᱰᱤᱜᱟᱱ ᱴᱟᱠᱟ ᱜᱟᱱ ᱠᱷᱚᱨᱪᱟ ᱵᱟᱲᱟ ᱦᱩᱭᱱᱟ ᱟᱫᱚ ᱯᱚᱨᱮ ᱧᱚᱜ ᱛᱮᱜᱮ ᱠᱚᱨᱟᱣ ᱦᱩᱭᱩᱜ-ᱟ᱾ᱪᱮ ᱪᱮᱛᱟᱱ ᱫᱚ ᱦᱟᱸᱜ᱾
ᱦᱮᱸ ᱦᱮᱸ ᱦᱮᱸ᱾
ᱟᱸ ᱛᱚ ᱟᱵᱤᱱ ᱫᱚ ᱪᱮᱫ ᱞᱮᱠᱟ ᱟᱵᱤᱱ ᱛᱤᱱᱟᱹ ᱨᱩ ᱨᱮᱱᱟᱜ ᱯᱞᱮᱱ ᱵᱤᱱ ᱦᱟ ᱛᱟ ᱯᱚᱨᱮ ᱪᱮᱫ ᱞᱮᱠᱟ ᱛᱤᱱᱟᱹᱜ ᱜᱟᱱ ᱛᱟᱦᱚᱞᱮ ᱨᱩᱢ ᱵᱤᱱ ᱵᱮᱱᱟᱣᱟ?
ᱟᱹᱞᱤᱧ ᱫᱚ ᱯᱮᱭᱟ ᱨᱩᱢ ᱤᱭᱟᱹ ᱤᱭᱟᱹ ᱫᱟᱞᱤᱧ ᱟᱞᱤᱧ
ᱟᱪᱪᱷᱟ᱾
ᱢᱚᱱᱮ ᱢᱚᱱᱮᱜᱠᱟᱱ ᱡᱤᱫᱽ ᱴᱤᱡ ᱫᱚ ᱦᱩᱭᱩᱜ ᱠᱟᱱᱟ ᱠᱤᱪᱮᱱ ᱨᱩᱢ ᱟᱨ ᱵᱟᱨᱮᱭᱟ ᱫᱚ ᱛᱟᱦᱮᱱ ᱨᱩᱢ᱾
ᱟᱪᱪᱷᱟ, ᱟᱪᱪᱷᱟ, ᱟᱪᱪᱷᱟ, ᱟᱪᱪᱷᱟ, ᱦᱮᱸ᱾
ᱟᱨ ᱟᱫᱚ ᱚᱱᱠᱟᱞᱤᱧ ᱤᱭᱟ. ᱫᱟ ᱠᱟᱹᱴᱤᱡ ᱢᱟᱱᱮ ᱚᱲᱟᱜᱴᱟ ᱴᱟ ᱠᱟᱹᱴᱤᱪ ᱟᱨ ᱠᱟᱹᱴᱤᱪ ᱟᱹᱞᱤᱧᱟᱜ ᱯᱩᱭᱥᱟᱹ ᱤᱭᱟᱹ ᱠᱟᱛᱮ ᱡᱚᱲᱟᱣ ᱠᱟᱛᱮ ᱡᱚᱲᱟᱣ ᱠᱟᱛᱮ ᱚᱸᱰᱮ ᱟᱨᱠᱤ ᱚᱲᱟᱜᱴᱟᱜ ᱴᱟᱜ ᱠᱟᱹᱴᱤᱡ ᱟᱨ ᱠᱟᱹᱴᱤᱡ ᱵᱷᱟᱜᱮ ᱧᱚᱜ ᱪᱮᱥᱴᱟᱭ ᱟᱞᱤᱧ᱾ ᱠᱮᱜ ᱚᱱᱟ ᱵᱟᱭᱨᱮ ᱨᱮᱱᱟᱜ ᱰᱤᱡᱟᱭᱤᱱ ᱴᱟᱜ ᱠᱟᱹᱴᱤᱡ ᱟᱪᱪᱷᱟ ᱵᱟᱭᱨᱮ ᱨᱮᱱᱟᱜ ᱰᱤᱡᱟᱭᱤᱱ ᱟᱨ ᱵᱷᱤᱛᱤᱨ ᱨᱮᱱᱟᱜ ᱠᱟᱹᱴᱤᱡ ᱰᱤᱡᱟᱭᱤᱱᱟ᱾
ᱦᱳᱭ ᱦᱳᱭ ᱟᱫᱚ ᱧᱮᱞ ᱛᱮᱦᱚᱸ ᱟᱹᱰᱤ ᱱᱟᱯᱟᱭ ᱧᱮᱞᱚᱜ-ᱟ ᱥᱟᱺᱜᱤᱧ ᱠᱷᱚᱱᱟᱜ ᱥᱮ ᱱᱚᱝᱠᱟ ᱦᱚᱸ ᱥᱩᱨ ᱠᱚ ᱚᱱᱛᱮ ᱦᱚᱸ ᱥᱮᱱ ᱞᱮᱠᱷᱟᱱ ᱟᱫᱚ ᱟᱫᱚ ᱚᱱᱟᱨᱮ ᱡᱩᱫᱤ ᱟᱨᱚ ᱢᱤᱫ ᱢᱤᱫᱴᱮᱱ ᱤᱭᱟᱹ ᱞᱤᱧ ᱵᱷᱟᱜᱮ ᱢᱤᱫᱴᱮᱱ ᱤᱭᱟᱹ ᱞᱤᱧ ᱞᱟᱹᱭ ᱟᱵᱤᱱ ᱠᱟᱱᱟ ᱚᱱᱟᱨᱮ ᱡᱩᱫᱤ ᱟᱵᱚᱨᱮᱱ ᱥᱟᱶᱛᱟ ᱥᱚᱢᱟᱡᱽ ᱨᱮᱱ ᱡᱟᱦᱟᱸᱭ ᱠᱚ ᱜᱟᱹᱠᱷᱩᱲᱤᱭᱟᱹ ᱠᱚ ᱥᱮ ᱢᱤᱫᱴᱮᱱ ᱚᱱᱠᱟᱱ ᱡᱟᱦᱟᱸᱭ ᱮᱸ ᱢᱟᱱᱮ ᱮ ᱪᱮᱫ ᱞᱮᱠᱟᱞᱤᱧ ᱞᱟᱹᱭᱟ? ᱟᱨ ᱵᱤᱨ ᱵᱟᱱᱴᱟ ᱠᱚ ᱱᱩᱠᱩ ᱡᱩᱫᱤ ᱵᱤᱱ ᱟᱸᱠᱟᱣ ᱫᱟᱲᱮ ᱟᱠᱚᱣᱟ ᱚᱸᱰᱮ ᱡᱮᱢᱚᱱ ᱥᱤᱫᱩ ᱠᱟᱱᱩ ᱟᱜ ᱪᱤᱛᱟᱹᱨ᱾ ᱠᱤᱝᱵᱟ ᱦᱳᱭᱛᱳ ᱱᱚᱜ-ᱚᱭ ᱯᱚᱹᱱᱰᱤᱛ ᱨᱚᱜᱷᱩᱱᱟᱛᱷ ᱢᱩᱨᱢᱩᱣᱟᱜ ᱪᱤ ᱪᱤᱛᱟᱹᱨ ᱠᱚ ᱱᱚᱣᱟ ᱠᱚ ᱡᱩᱫᱤ ᱵᱤᱱ ᱟᱸᱠᱟᱣ ᱫᱟᱲᱮᱭᱟᱜ-ᱟ᱾ᱵᱷᱤᱛ ᱠᱟᱸᱛ ᱨᱮ ᱥᱮ ᱟᱹᱰᱤ ᱱᱟᱯᱟᱭ ᱧᱮᱞ ᱦᱚᱸ ᱧᱮᱞᱚᱜᱚᱜ-ᱟ ᱛᱟᱯᱚᱨᱮ ᱟᱵᱚᱣᱟᱜ ᱦᱚᱨᱚᱯ ᱨᱮᱱᱟᱜ ᱚᱞ ᱪᱤᱠᱤ ᱡᱟᱦᱟᱸ ᱮᱸ ᱞᱤᱯᱤ ᱠᱚ ᱡᱩᱫᱤ ᱚᱱᱟ ᱡᱩᱫᱤ ᱵᱤᱱ ᱚᱞ ᱫᱟᱲᱮᱭᱟᱜᱼᱟ᱾ ᱫᱷᱚᱨᱚᱱ ᱵᱟᱦᱨᱮ ᱛᱚ ᱟᱨ ᱚᱱᱟ ᱠᱚ ᱱᱟᱯᱟᱭ ᱧᱮᱞᱚᱜ-ᱟ ᱟᱨᱠᱤ ᱦᱩᱸ᱾
ᱟᱪᱪᱷᱟ ᱟᱪᱪ ᱮᱠᱫᱚᱢ ᱮᱠᱫᱚᱢ ᱟᱫᱚ ᱠᱟᱹᱴᱤᱡ ᱧᱮᱞ ᱦᱩᱭᱩᱜ ᱛᱟᱞᱤᱧᱟ ᱪᱮᱫ ᱞᱮᱠᱟ ᱠᱟᱹᱴᱤᱡ ᱤᱭᱟᱹ ᱦᱩᱭᱩᱜ-ᱟ᱾ ᱪᱤᱛᱟᱹᱨ ᱮᱱᱠᱷᱟᱱ ᱠᱟᱹᱴᱤᱡ ᱵᱷᱟᱹᱜᱤᱜ-ᱟ᱾ ᱮᱱᱠᱷᱟᱱ ᱧᱮᱞ-ᱮᱜ ᱟᱞᱤᱧ ᱦᱟᱯᱮ ᱚᱱᱟ ᱠᱚ ᱠᱟᱹᱴᱤᱡ ᱪᱤᱱᱛᱟᱹ ᱵᱟᱲᱟ ᱦᱩᱭᱩᱜ-ᱟ᱾ ᱚᱲᱟᱜ ᱵᱮᱱᱟᱣ ᱫᱚ ᱩᱱᱟᱹᱜ ᱤᱭᱟᱹ ᱛᱚ ᱵᱟᱝ ᱠᱟᱱᱟ ᱠᱟᱹᱴᱤᱡ ᱪᱤᱱᱛᱟᱹ ᱵᱟᱲᱟ ᱤᱭᱟᱹ ᱵᱟᱲᱟ ᱠᱟᱹᱴᱤᱡ ᱧᱮᱞ ᱵᱟᱲᱟ ᱰᱟᱭᱜᱨᱟᱢ ᱠᱚ ᱦᱮᱸ ᱥᱮ ᱟᱵᱮᱱᱟᱜ ᱪᱮᱫ ᱞᱮᱠᱟ ᱪᱮᱠᱟᱛᱮᱵᱤᱱ ᱵᱮᱱᱟᱣ ᱮᱫᱟ ᱚᱱᱟ ᱠᱚ ᱠᱟᱹᱴᱤᱜ ᱧᱮᱞ ᱵᱟᱲᱟ ᱞᱮᱱᱠᱷᱟᱱ ᱜᱮ ᱤᱭᱟᱹ ᱫᱟᱲᱮᱭᱟᱜᱼᱟ ᱵᱤᱱ᱾
ᱦᱩᱸ ᱦᱩᱸ ᱟᱫᱚ ᱡᱮᱞᱮ ᱠᱟ ᱟᱫᱚ ᱟᱵᱚᱨᱮᱱ ᱮᱸ ᱱᱚᱜᱼᱚᱭ ᱡᱮᱢᱚᱱ ᱚᱲᱟᱜ ᱠᱚᱠᱚ ᱵᱮᱱᱟᱣ ᱫᱟ ᱟᱫᱚ ᱵᱮᱱᱟᱣ ᱦᱚᱸ
ᱦᱩᱸ ᱦᱩᱸ,
ᱮᱸ ᱡᱩᱭᱞᱟᱛ ᱞᱟᱛᱟᱨ ᱧᱚᱜ ᱠᱟᱹᱡ ᱢᱟᱱᱮ ᱯᱟᱸᱪ ᱯᱷᱩᱴ ᱜᱟᱱ ᱚᱱᱠᱟ ᱪᱮᱛᱟᱱ ᱫᱚᱥ ᱯᱷᱩᱴ ᱞᱟᱛᱟᱨ ᱵᱟᱢ ᱛᱟᱲᱟᱣᱟ ᱢᱟᱱᱮ ᱚᱱᱟ ᱨᱮᱱᱟᱜ ᱫᱚ ᱠᱟᱹᱡ ᱢᱟᱱᱮ ᱪᱮᱛᱟᱱ ᱥᱮᱜ ᱨᱟᱠᱟᱵ ᱦᱚᱸ ᱩᱱᱟᱹᱜᱴᱟ ᱵᱷᱚᱨᱥᱟ ᱥᱮᱜ ᱦᱚᱸ ᱵᱟᱝ ᱨᱟᱠᱟᱵ-ᱟ᱾ ᱟᱨ ᱚᱱᱟ ᱠᱷᱟᱱ ᱟᱹᱰᱤ ᱠᱮᱴᱮᱜ ᱛᱟᱦᱮᱸᱱᱟ ᱟᱨᱠᱤ᱾
ᱦᱚᱭ ᱦᱚᱭ ᱦᱚᱭ᱾
ᱟᱫᱚ ᱪᱮᱜᱮᱠᱟ ᱛᱟᱦᱚᱞᱮ ᱱᱤ ᱫᱚ ᱦᱚᱸ ᱫᱚ ᱡᱚᱢ ᱵᱟᱲᱟ ᱠᱮᱜ-ᱟ ᱢᱟᱴᱷ ᱥᱮᱜ ᱞᱤᱧ ᱪᱟᱞᱟᱣ ᱠᱟᱱᱟ᱾
ᱱᱚᱜᱼᱚᱭ ᱜᱚᱝᱠᱮ ᱢᱟᱴᱷ ᱥᱮᱜ ᱞᱤᱧ ᱦᱮᱜ ᱠᱟᱱᱟ ᱠᱟᱹᱴᱤᱜ᱾ ᱟᱫᱚ ᱱᱤᱛᱚᱜ ᱫᱩᱲᱩᱵ ᱵᱟᱲᱟ ᱦᱩᱭ ᱠᱟᱱᱟ ᱫᱟᱜᱽ ᱠᱮᱫᱟᱭ ᱛᱚ ᱟᱫᱚ ᱚᱠᱚᱭ ᱦᱚᱸ ᱠᱷᱮᱞ ᱫᱚ ᱵᱟᱠᱚ ᱠᱷᱮᱞ ᱞᱮᱜᱼᱟ ᱟᱫᱚ
ᱦᱟᱞᱳ,
ᱱᱚᱝᱠᱟ ᱜᱮ ᱫᱩᱲᱩᱵ ᱵᱟᱲᱟ ᱦᱩᱭ ᱠᱟᱱᱟ ᱤᱭᱟᱹᱨᱮ ᱥᱟᱭᱤᱰ ᱨᱮ ᱟᱨᱠᱤ᱾
ᱟᱪᱪᱷᱟ, ᱦᱩᱸ
ᱟᱯᱮ ᱥᱮᱱ ᱫᱚ ᱛᱟᱦᱚᱞᱮ ᱫᱟᱜᱽ ᱠᱚ ᱫᱟᱜᱽ ᱵᱟᱲᱟ ᱠᱮᱫᱟᱭ ᱥᱮ ᱵᱟᱝ?
ᱟᱞᱮ ᱥᱮᱱ ᱫᱟᱜ
ᱦᱮ ᱸ ᱥᱮ,
ᱞᱟᱹᱜᱤᱫ ᱜᱮ ᱭᱟᱭ ᱢᱮᱱᱠᱷᱟᱱ ᱟᱫᱚ
ᱦᱮᱸ ᱦᱮᱸᱜ ᱟᱹᱵᱤᱱᱟᱜ ᱴᱟᱣᱟᱨ ᱠᱟᱹᱴᱤᱡ ᱤᱭᱟᱹᱜ ᱠᱟᱱᱟ ᱠᱟᱹᱴᱤᱜ ᱴᱟᱣᱟᱨ ᱨᱮ ᱦᱤᱡᱩᱜ ᱟᱹᱵᱤᱱ ᱛᱚ
ᱱᱚᱛᱮᱫᱚ ᱵᱟᱭ ᱫᱟᱜᱽ ᱫᱟ ᱫᱟᱜᱮᱜ ᱜᱮᱭᱟᱭ ᱚᱠᱟ ᱥᱚᱢᱚᱭ ᱠᱚᱨᱮ ᱠᱟᱹᱡᱼ ᱠᱟᱹᱡ ᱡᱚᱨᱚᱭᱮᱜᱼᱟᱭ ᱟᱨᱚᱭ ᱛᱷᱤᱨᱮᱜᱼᱟ ᱟᱨ ᱨᱤᱢᱤᱞ ᱠᱚᱦᱚᱸ ᱚᱝᱠᱟ ᱜᱮ ᱥᱟᱡᱟᱣ ᱠᱟᱜ ᱜᱮᱭᱟᱭ ᱨᱤᱢᱤᱞ᱾
ᱞᱟᱹᱭ ᱟᱹᱧ ᱠᱟᱹᱴᱤᱜ ᱟᱹᱵᱤᱱᱟᱜ ᱴᱟᱣᱟᱨ ᱠᱟᱹᱴᱤᱜ ᱤᱭᱟᱹᱜ ᱠᱟᱱᱟ ᱯᱨᱚᱵᱞᱮᱢᱚᱜ ᱠᱟᱱᱟ ᱠᱟᱹᱴᱤᱜ ᱥᱟᱭᱤᱰ ᱫᱷᱟᱨᱟ ᱵᱟᱠᱷᱟᱭ ᱠᱟᱹᱴᱤᱜ ᱤᱭᱟᱹ ᱧᱚᱜ ᱵᱤᱱ ᱛᱚ,
ᱟᱪᱪᱷᱟ ᱟᱪᱪᱷᱟ, ᱱᱤᱛᱚᱜ ᱴᱷᱤᱠ ᱜᱮᱭᱟ ᱠᱤ?
ᱦᱮᱸ ᱦᱮᱸ ᱱᱤᱛᱚᱜ ᱴᱷᱤᱠ ᱜᱮᱭᱟ ᱱᱤᱛᱚᱜ ᱴᱷᱤᱠ
ᱟᱪᱪᱷᱟ ᱟᱪᱪᱷᱟ ᱟᱪᱪᱷᱟ ᱟᱸ ᱱᱤᱛᱚᱜ ᱟᱸ ᱱᱤᱛᱚᱜ ᱴᱟᱣᱟᱨ ᱠᱚ ᱴᱷᱤᱠ ᱜᱮ ᱟᱸᱡᱚᱢᱚᱜ ᱠᱟᱱᱟ?
ᱦᱮᱸ ᱦᱮᱸ ᱮᱠᱫᱚᱢ ᱴᱷᱤᱠ ᱜᱮ ᱟᱸᱡᱚᱢᱚᱜ
ᱟᱪᱪᱷᱟ ᱟᱪᱪᱷᱟ ᱟᱪᱪᱷᱟ ᱟᱫᱚ ᱚᱱᱟᱠᱤ ᱮᱸ ᱱᱤᱛ ᱴᱟᱣᱟᱨ ᱛᱚ ᱚᱠᱟ ᱥᱚᱢᱚᱭ ᱱᱚᱣᱟ ᱰᱤᱥᱴᱟᱯ ᱜᱚᱫᱚᱜ ᱜᱮᱭᱟ᱾
ᱦᱩᱸ ᱦᱩᱸ ᱦᱩᱸ, ᱦᱳᱭ ᱦᱳᱭ ᱰᱤᱥᱴᱟᱯ ᱜᱚᱫᱚᱜ-ᱟ ᱮᱠᱫᱚᱢ᱾
ᱦᱩᱸ ᱦᱩᱸ ᱟᱹᱵᱤᱱ ᱜᱮ ᱪᱮᱜ ᱵᱤᱱ ᱪᱤᱠᱟᱹᱭ ᱫᱟ?
ᱟᱹᱞᱤᱧ ᱦᱚᱸ ᱚᱱᱮ ᱫᱩᱲᱩᱵ ᱵᱟᱲᱟ ᱦᱩᱭ ᱠᱟᱱᱟ ᱜᱨᱟᱣᱩᱱᱰ ᱨᱮ ᱜᱚᱝᱠᱮ᱾ ᱟᱨ ᱢᱚᱱᱮᱭ ᱫᱟᱞᱤᱧ
ᱦᱟ
ᱢᱤᱜᱴᱤᱜ ᱚᱱᱟ ᱚᱲᱟᱜ ᱨᱮᱥᱮ ᱢᱤᱜᱴᱤᱜ ᱫᱚᱠᱟᱱ ᱦᱚᱸᱞᱤᱧ ᱠᱷᱩᱞᱟᱹ ᱛᱚᱨᱟᱭᱟ᱾
ᱟᱧ ᱚᱱᱟ ᱛᱚ ᱟᱨᱚ ᱱᱟᱯᱟᱭᱚᱜᱼᱟ᱾
ᱦᱮᱸ ᱮᱸ ᱨᱟᱥᱛᱟ ᱥᱟᱭᱤᱰ ᱨᱮᱜᱮ ᱚᱲᱟᱜ ᱛᱟᱹᱞᱤᱧᱟ ᱛᱚ ᱟᱫᱚ ᱫᱚᱠᱟᱱ ᱦᱚᱸ ᱢᱮᱜᱴᱮᱜ ᱠᱷᱩᱞᱟᱹᱣ ᱞᱮᱱᱠᱷᱟᱱ ᱢᱮᱜᱴᱮᱜ ᱟᱹᱞᱤᱧᱟᱜ ᱦᱚᱸ ᱢᱤᱫ ᱥᱮᱫ ᱛᱮ ᱯᱩᱭᱥᱟ ᱦᱚᱸ ᱦᱤᱡᱩᱜᱼᱟ ᱚᱱᱟᱞᱤᱧ ᱵᱷᱟᱵᱤ ᱛᱟᱠᱟᱜᱼᱟ ᱵᱷᱟᱵᱤᱭᱮᱜᱼᱟᱞᱤᱧ᱾
ᱮᱠᱟ ᱞᱮᱠᱟ ᱞᱮᱠᱟ ᱞᱮᱠᱟ ᱟᱨ ᱱᱤᱛᱚᱜ ᱫᱚ ᱮᱸ ᱮᱸ ᱡᱚᱠᱷᱚᱱ ᱡᱮᱦᱮᱛᱩ ᱱᱚᱣᱟ ᱠᱚᱛᱮ ᱜᱮ ᱚᱲᱟᱜ ᱵᱮᱱᱟᱣᱮᱫᱼᱟ ᱟᱨ ᱮᱰᱮ ᱵᱮᱵᱥᱟ ᱠᱚᱵᱤᱱ ᱛᱩᱞᱟᱹᱣ ᱠᱚᱫᱟ ᱚᱱᱟ ᱴᱟᱠᱟ ᱠᱚᱫᱚ ᱟᱨᱚ ᱚᱲᱟᱜ ᱠᱚᱱᱟᱜ ᱜᱮ ᱨᱟᱠᱟᱵ ᱚᱱᱟ ᱫᱚᱠᱟᱱ ᱠᱷᱚᱱᱟᱜ ᱜᱮ ᱚᱲᱟᱜ ᱠᱷᱚᱱᱟᱜ ᱜᱮ ᱨᱟᱠᱟᱵ ᱛᱟᱹᱵᱤᱱᱟ ᱦᱮᱸ ᱥᱮ ᱵᱟᱝ
ᱦᱚᱭ ᱦᱚᱭ
ᱦᱮᱸ ᱟᱫᱚ ᱠᱟᱹᱴᱤᱡ ᱤᱱᱵᱷᱮᱥ ᱛᱚ ᱠᱟᱹᱴᱤᱡ ᱫᱚ ᱦᱩᱭᱩᱜ ᱜᱮᱭᱟ ᱟᱫᱚ ᱢᱤᱫ ᱫᱷᱟᱣ ᱤᱱᱵᱮᱥ ᱟᱫᱚ ᱚᱱᱟ ᱫᱚ ᱟᱹᱵᱤᱱᱟᱜ ᱯᱩᱨᱟᱹ ᱡᱤᱵᱚᱱ ᱵᱷᱳᱨ ᱢᱟᱱᱮ ᱤᱭᱟᱹ ᱮᱢᱟ ᱵᱤᱱᱟᱭ ᱡᱟᱦᱟᱸ ᱫᱚᱠᱚ ᱞᱟᱹᱭᱟ ᱨᱤᱴᱨᱟᱱ ᱟᱨᱠᱤ
ᱮᱠᱟᱞ ᱮᱠᱟᱞ ᱮᱠᱟᱞ ᱮᱠᱟᱞ
ᱵᱟᱝ ᱠᱟᱱᱟ ᱴᱷᱤᱠ ᱜᱮ ᱟᱫᱚ ᱜᱚᱢᱠᱮ ᱴᱷᱤᱠ ᱮᱸ ᱪᱮᱫ ᱞᱮᱠᱟ ᱛᱟᱞᱮ ᱴᱟᱭᱤᱢ ᱠᱚ ᱦᱩᱭᱩᱜ ᱠᱟᱱᱟ ᱥᱮ
ᱟᱫᱚ ᱪᱮᱫᱞᱮᱠᱟ ᱪᱮᱫ ᱞᱮᱠᱟ ᱫᱚᱠᱟᱱ ᱵᱤᱱ ᱠᱷᱩᱞᱟᱣ ᱞᱟᱹᱜᱤᱫ ᱴᱟᱭᱤᱢ ᱠᱚᱢᱟ ᱦᱳᱭ ᱢᱟ ᱦᱩᱭ ᱦᱤᱡᱩᱜ ᱠᱟᱱ ᱜᱮᱭᱟ ᱜᱚᱝᱠᱮ
ᱦᱳᱭ ᱦᱳᱭ ᱦᱳᱭ ᱦᱳᱭ ᱦᱤᱡᱩᱜ ᱠᱟᱱᱟ ᱜᱚᱝᱠᱮ ᱟᱫᱚ ᱜᱚᱢᱠᱮ ᱟᱨ ᱢᱤᱴᱤᱡ ᱠᱟᱼᱼ ᱛᱷᱟ
ᱦᱩᱸ
ᱟᱸ ᱟᱹᱵᱤᱱ ᱥᱮᱱ ᱦᱚᱜ ᱱᱚᱝᱠᱟ ᱱᱤᱛᱳᱜ ᱫᱚ ᱚᱱᱟ ᱜᱚᱵᱷᱢᱮᱴ ᱛᱮ ᱚᱲᱟᱜ ᱠᱚ ᱧᱟᱢᱮᱜ ᱜᱮᱭᱟ ᱵᱤᱱ ᱡᱚᱛᱚ ᱦᱚᱲ ᱜᱮᱵᱚᱱ ᱧᱟᱢᱮᱫ ᱜᱮᱭᱟ ᱦᱮᱸᱥᱮ
ᱦᱩᱸ
ᱜᱚᱯᱢᱮᱴ ᱚᱲᱟᱜ ᱨᱮᱫᱚ ᱮᱸ ᱤᱱᱟᱹ ᱯᱩᱭᱥᱟᱹ ᱫᱚ ᱥᱟᱯᱷᱤᱥᱮᱱᱴ ᱫᱚ ᱚᱲᱟᱜ ᱵᱮᱱᱟᱣ ᱞᱟᱹᱜᱤᱫ ᱫᱚ ᱢᱤᱫᱴᱤᱡ ᱢᱟᱱᱮ ᱩᱱᱟᱹᱜ ᱫᱚ ᱢᱟᱱᱮ ᱤᱭᱟ ᱫᱚ ᱵᱟᱝ ᱠᱟᱱᱟ ᱦᱮᱸ ᱥᱮ
ᱵᱟᱝ ᱵᱟᱝ ᱵᱟᱝ ᱵᱟᱝ ᱵᱟᱝ ᱩᱱᱟᱹᱜ ᱩᱱᱟᱹᱜ ᱫᱚ ᱚᱱᱠᱟ ᱫᱚ ᱵᱟᱝ ᱠᱚ ᱤᱭᱟᱹᱜᱼᱟ
ᱴᱷᱤᱠ ᱜᱮᱭᱟ ᱜᱚᱝᱠᱮ ᱛᱟᱦᱚᱞᱮ ᱤᱱᱠᱟᱹ ᱜᱮ ᱦᱮᱸ
ᱮᱻᱸ ᱤᱱᱠᱟᱹ ᱜᱮ ᱢᱟ
ᱴᱷᱤᱜ ᱜᱮᱭᱟ ᱢᱟ